ᱦᱮᱞᱳ᱾
ᱦᱟᱞᱳ᱾
ᱦᱮᱞᱳ
ᱦᱮᱻ
ᱡᱚᱦᱟᱨ ᱜᱮ᱾
ᱡᱚᱦᱟᱨ ᱜᱮ,
ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ ᱡᱟᱭᱦᱳᱠ ᱟᱫᱚ ᱱᱟᱯᱟᱭ ᱵᱟᱲᱟ ᱜᱮᱛᱚ?
ᱦᱚᱸ ᱱᱟᱯᱟᱭ ᱵᱟᱲᱟ ᱜᱮ᱾
ᱱᱟᱯᱟᱭ ᱵᱟᱲᱟᱜᱮ ᱟᱞᱮ ᱦᱚᱸ ᱱᱟᱯᱟᱭ ᱵᱟᱲᱟ ᱜᱮ ᱱᱮ ᱜᱷᱟᱲᱤᱡ ᱫᱚ᱾
ᱚᱻ ᱦᱚ,
ᱟᱪᱪᱷᱟ ᱤᱭᱟᱹ ᱵᱤᱨ ᱫᱤᱥᱚᱢ ᱦᱚᱲ ᱥᱮ ᱵᱤᱞᱟᱹᱛ ᱫᱤᱥᱚᱢ ᱦᱚᱲ ᱠᱟᱱᱟᱢ?
ᱢᱮᱥᱟ ᱢᱮᱥᱟᱜᱮ ᱡᱟᱱᱟᱢ ᱫᱚ ᱵᱤᱨ ᱫᱤᱥᱚᱢ ᱟᱨᱼᱼ ᱛᱟᱦᱮᱸ ᱫᱚ ᱵᱟᱡᱟᱨ ᱫᱤᱥᱚᱢ᱾
ᱚ ᱵᱟᱡᱟᱨ ᱫᱤᱥᱚᱢ?
ᱦᱳᱭ᱾
ᱦᱩᱸ ᱡᱟᱭᱦᱳᱠ᱾ ᱦᱮᱸ ᱱᱟᱯᱟᱭ ᱠᱟᱛᱷᱟ ᱠᱟᱱ ᱜᱮ ᱦᱮᱸ ᱥᱮ ᱟᱫᱚ ᱤᱭᱟᱹ ᱠᱟᱛᱷᱟ ᱫᱚ ᱪᱮᱫ ᱦᱚᱸ ᱵᱟᱝ ᱵᱟᱡᱟᱨ ᱫᱤᱥᱚᱢ ᱨᱮ ᱛᱟᱦᱮᱸᱼᱼ ᱟᱫᱚ ᱵᱤᱨ ᱫᱤᱥᱚᱢ ᱨᱮᱫᱚ ᱟᱜ ᱥᱟᱜ ᱮᱢ ᱦᱟᱨᱟᱣ ᱟᱠᱟᱱ ᱜᱮᱭᱟ ᱵᱷᱟᱜᱮ ᱜᱮ ᱟᱨ ᱨᱟᱱ ᱢᱩᱨᱜᱟᱹᱱ ᱨᱮᱱᱟᱜ ᱠᱤᱪᱷᱩᱢ ᱵᱟᱰᱟᱭ ᱛᱮ ᱥᱮ ᱪᱮᱫ,
ᱚᱱᱠᱟ ᱫᱚ ᱵᱟᱝᱜᱮ ᱯᱷᱤᱨᱵᱤ ᱠᱟᱹᱡ ᱠᱟ. ᱡ᱾
ᱟᱪᱪᱷᱟ ᱠᱟ. ᱡ ᱠᱟ. ᱡ ᱵᱟᱝ ᱦᱳᱭ ᱵᱟᱥᱮ, ᱤᱧ ᱜᱤᱛᱤᱡ ᱥᱩᱢᱟᱹᱭ ᱟᱫᱚ ᱧᱤᱫᱟᱹ ᱵᱮᱲᱟ ᱟᱫᱚ ᱪᱤᱞᱤ ᱛᱤᱡᱩ ᱡᱤᱧ ᱯᱚᱞᱼᱼ ᱛᱮᱱ ᱞᱮᱫᱮᱭᱟ ᱦᱮᱸ, ᱚᱱᱟ ᱯᱷᱚᱥᱠᱟ ᱞᱮᱠᱟᱣ ᱠᱟᱱ ᱛᱤᱧᱟᱹ ᱥᱮ ᱚᱱᱟ ᱵᱟᱝ ᱵᱮᱥᱚᱜ ᱠᱟᱱ ᱛᱤᱧᱟ ᱪᱮᱫ ᱞᱮᱠᱟᱨᱮ ᱵᱮᱥ? ᱫᱟᱲᱮᱭᱟᱜ ᱟ. ᱧ ᱠᱤ ᱚᱝᱠᱟᱼᱼ ᱱᱮᱪᱟᱨᱮᱞ ᱵᱷᱟᱵᱽ ᱛᱮ ᱵᱟᱠᱷᱟᱡ ᱫᱚ ᱰᱟᱠᱛᱟᱨ ᱛᱚ ᱦᱮᱱᱟᱜ ᱟᱠᱟᱫ ᱠᱚᱜᱮᱭᱟ᱾ ᱚᱱᱮ ᱨᱟᱯᱟᱜ ᱦᱚᱭ᱾
ᱚᱱᱮ ᱠᱟᱹᱴᱤᱡ ᱠᱟᱹᱴᱤᱡ ᱤᱭᱟᱹ ᱩᱵ ᱠᱚ ᱛᱟᱠᱚ ᱛᱟᱦᱮᱱ ᱜᱮᱫᱚ ᱚᱱᱮ ᱤᱭᱟᱪᱮᱫ ᱡᱟᱦᱟᱸ ᱵᱟᱠᱚ ᱞᱟᱹᱭᱟ ᱥᱩᱸᱜᱟ. ᱠᱚ ᱥᱮ ᱪᱮᱫ ᱠᱚ᱾
ᱚᱱᱠᱟᱱᱤᱡ ᱥᱮ ᱪᱮᱫ ᱞᱮᱠᱟᱱᱤᱡ?
ᱟᱫᱚ ᱡᱟᱯᱤᱫ ᱚᱲᱟᱜ ᱨᱮᱛᱚ ᱵᱟᱝᱤᱧ ᱵᱩᱡᱽ ᱫᱟᱲᱮ ᱠᱟᱫᱟ ᱥᱮ ᱧᱤᱫᱟᱹ ᱵᱮᱲᱟ ᱞᱟᱭᱤᱴᱼᱼ ᱤᱲᱤᱡ ᱠᱟᱛᱮᱧ ᱡᱟᱯᱤᱫ ᱠᱟᱫᱟ ᱦᱮᱸᱥᱮ ᱟᱫᱚ,
ᱟᱫᱚ ᱵᱟᱠᱷᱟᱱ ᱠᱟᱴᱤᱡ ᱠᱟᱴᱤᱡ ᱩᱵ ᱞᱮᱠᱟ ᱛᱟᱦᱮᱱ ᱜᱮᱭᱟ ᱚᱠᱟ ᱠᱚᱨᱮ ᱡᱩᱫᱤᱼᱼ ᱵᱟᱡᱟᱣ ᱠᱚᱜ ᱠᱷᱟᱱ ᱵᱮᱱ ᱚᱱᱟ ᱠᱷᱚᱱ ᱵᱮᱱ ᱚᱱᱠᱟ ᱧᱮᱞᱚᱜ ᱜᱮᱭᱟ᱾
ᱵᱟᱝ ᱱᱚᱣᱟ ᱯᱩᱨᱟᱹ ᱯᱷᱚᱥᱠᱟ ᱡᱟᱦᱟᱸ ᱫᱚᱼᱼ ᱯᱷᱚᱥᱠᱟ ᱠᱟᱛᱮ ᱫᱟᱜ ᱵᱟᱝ ᱛᱟᱦᱮᱱᱟ ᱥᱮ ᱵᱷᱤᱛᱤᱨ ᱨᱮ ᱞᱚᱞᱚ ᱛᱮ ᱯᱷᱚᱥᱠᱟ ᱞᱮᱱᱼᱼ ᱪᱮᱫ ᱞᱮᱠᱟ ᱚᱱ ᱚᱝᱠᱟ᱾
ᱦᱮᱸ ᱦᱮᱸ᱾ ᱚᱱᱟ ᱢᱟ ᱵᱟᱹᱞᱤᱧ ᱵᱟᱲᱟᱭᱟ ᱛᱟᱦᱞᱮ ᱢᱟ᱾
ᱡᱟᱭᱦᱳᱠ ᱛᱟᱦᱞᱮ ᱰᱟᱠᱛᱟᱨ ᱥᱮᱡ ᱜᱮ ᱪᱟᱞᱟᱜ ᱦᱩᱭᱩᱜᱼᱟ᱾
ᱦᱮᱸᱻ
ᱟᱫᱚ ᱛᱟᱦᱞᱮ ᱰᱟᱠᱛᱟᱨ ᱥᱮᱫ ᱜᱮ ᱪᱟᱞᱟᱜ ᱦᱩᱭᱩᱜᱼᱟ ᱤᱧ ᱞᱟᱹᱭ ᱫᱤᱧ ᱡᱩᱫᱤ ᱱᱮᱪᱟᱨᱮᱞ ᱵᱷᱟᱵᱽ ᱛᱮ ᱡᱩᱫᱤ ᱠᱚ ᱞᱟᱹᱭ ᱫᱟᱲᱮᱭᱟᱹᱧ ᱠᱷᱟᱱ ᱫᱚ ᱱᱟᱯᱟᱭᱚᱜᱼᱟ ᱟᱨᱠᱤ᱾
ᱵᱟᱝᱜᱮ ᱟᱫᱚ ᱯᱟᱞᱮ ᱞᱮᱴ ᱮᱱᱛᱮ ᱯᱟᱞᱮ ᱱᱚᱝᱠᱟᱭᱱᱟ ᱛᱤ ᱨᱮᱵᱮᱱ ᱛᱮᱱ ᱞᱮᱫᱮᱭᱟ ᱥᱮ ᱪᱮᱫ ᱞᱮᱠᱟ,
ᱟᱫᱚ ᱡᱟᱯᱤᱫ ᱜᱷᱚᱨᱟ ᱨᱮᱥᱮ ᱟᱫᱚ ᱢᱚᱥᱟᱨᱤ ᱦᱚᱸ ᱵᱟᱝ ᱴᱟᱸᱜᱟᱣ ᱦᱩᱭ ᱠᱟᱱ ᱛᱟᱦᱮᱸᱜᱼᱟ ᱟᱫᱚ ᱢᱚᱱᱮ ᱦᱩᱭᱩᱜ ᱠᱟᱱᱟ ᱱᱩᱱᱟᱹᱜ ᱵᱟᱨ ᱛᱟᱞᱟ ᱪᱮᱛᱟᱱ ᱨᱮ ᱜᱤᱛᱤᱡ ᱦᱩᱭ ᱠᱟᱱᱟ ᱦᱮᱸ ᱥᱮ ᱟᱫᱚ ᱪᱮᱫ ᱚᱝᱠᱟ ᱞᱮᱠᱟ ᱫᱚ ᱮᱻ ᱯᱷᱮᱱ ᱟᱹᱪᱩᱨᱚᱜ ᱠᱟᱱᱟ ᱦᱚᱭᱛᱚ ᱟᱠᱚ ᱪᱮᱫ ᱠᱚ ᱞᱟᱹᱭᱟ ᱠᱟᱱᱫᱟ ᱫᱚ ᱥᱤᱠᱲᱤᱡ ᱦᱚᱸ ᱵᱟᱠᱚ ᱞᱟᱜᱟᱜ ᱠᱟᱱ ᱛᱟᱦᱮᱸᱫ ᱟᱫᱚᱧ ᱛᱟᱦᱚᱞᱮ ᱯᱚᱴᱚᱢ ᱠᱟᱛᱮᱧ ᱡᱟᱹᱯᱤ ᱫᱟ ᱱᱟᱢᱟᱱᱚᱜᱼᱚ ᱱᱚᱝᱠᱟ ᱦᱩᱭᱩᱜᱼᱟ ᱢᱮᱱᱛᱮ ᱵᱟᱹᱧ ᱵᱩᱡᱷᱟᱹᱣᱮᱫᱼᱟ
ᱩᱩᱸ ᱦᱩᱸ
ᱡᱟᱭᱦᱳᱠ ᱟᱫᱚ ᱛᱟᱦᱚᱞᱮ ᱥᱚᱦᱚᱨ ᱵᱟᱡᱟᱨ ᱨᱮ ᱦᱮᱱᱟᱜ ᱠᱟᱜ ᱢᱮᱭᱟ ᱟᱫᱚ ᱡᱟᱦᱟᱸ ᱞᱮᱠᱟ ᱜᱮ ᱟ ᱟᱫᱚ ᱟᱹᱛᱩ ᱫᱤᱥᱚᱢ ᱥᱮᱜ ᱫᱚ ᱪᱮᱜ ᱞᱮᱠᱟ ᱯᱮᱲᱟ ᱦᱤᱨᱤ ᱞᱮᱠᱟᱯᱮ ᱪᱟᱞᱟᱜᱼᱟ ᱥᱮ ᱟᱹᱛᱩ ᱫᱤᱥᱚᱢ ᱨᱮ ᱵᱷᱟᱜᱮ ᱜᱮ ᱯᱮ ᱛᱟᱦᱮᱱ ᱜᱮᱭᱟ ᱛᱟᱦᱚᱞᱮ
ᱦᱩᱸ ᱛᱟᱦᱮᱱ ᱜᱮᱭᱟᱞᱮ
ᱦᱮᱸ ᱛᱟᱦᱮᱸ ᱫᱚ ᱪᱮᱜ ᱞᱮᱠᱟ ᱪᱟᱥ ᱠᱟᱹᱢᱤ ᱩᱴᱷᱟᱹᱣ ᱯᱮ ᱪᱟᱞᱟᱜ ᱜᱮᱭᱟ ᱥᱮ ᱮᱸ ᱯᱮᱲᱟ ᱦᱤᱨᱤ ᱞᱮᱠᱟ ᱪᱟᱞᱟᱣ ᱠᱟᱛᱮ ᱯᱮ ᱦᱤᱡᱩᱜ ᱜᱮᱭᱟ ᱯᱟᱞᱮ ᱪᱚ
ᱵᱟᱝᱜᱮ ᱪᱟᱥ ᱠᱟᱹᱢᱤ ᱦᱚᱸ ᱦᱮᱞᱯ ᱫᱚᱨᱠᱟᱨ ᱟᱨ ᱟᱞᱮ ᱢᱟ ᱪᱮᱜ ᱞᱤᱧ ᱞᱟᱹᱭᱟ ᱟᱭᱳᱼᱵᱟᱵᱟ ᱩᱱᱟᱹᱜ ᱢᱟ ᱵᱟᱝᱜᱮ ᱛᱚ ᱩᱱᱟᱹᱜ ᱫᱟᱭᱤᱛ ᱛᱮᱫ ᱫᱚ ᱱᱟᱦᱟᱜ ᱵᱟᱞᱮ ᱤᱫᱤ ᱟᱠᱟᱜᱼᱟ ᱟᱫᱚ ᱠᱷᱟᱹᱞᱤ ᱦᱮᱞᱯ ᱞᱮᱠᱟᱜᱮ
ᱟᱪᱪᱷᱟ
ᱟᱨ ᱜᱚᱲᱚ ᱞᱮᱠᱟ ᱜᱮ ᱦᱳᱭ
ᱟᱪᱪᱷᱟ
ᱦᱳᱭ ᱪᱟᱞᱟᱣ ᱫᱚᱞᱮ ᱪᱟᱞᱟ ᱵᱟᱲᱟᱜ ᱜᱮᱭᱟ
ᱟᱹᱵᱤᱱ ᱫᱚ?
ᱵᱟᱝ ᱜᱮ ᱦᱮᱸᱛᱳᱜ ᱫᱚᱭ ᱡᱟᱦᱟᱸ ᱠᱚ ᱞᱟᱹᱭ ᱫᱚ ᱱᱚᱣᱟ ᱵᱟᱡᱟᱨ ᱠᱚᱨᱮ ᱜᱮ ᱤᱧ ᱦᱚᱸᱧ ᱛᱟᱦᱮᱸ ᱫᱚ ᱛᱟᱦᱮᱸ ᱠᱟᱱᱟ ᱥᱮ ᱛᱟᱦᱮᱱ ᱠᱟᱱᱟ
ᱦᱩᱸ ᱦᱩᱸ ᱦᱩᱸ
ᱛᱮᱦᱮᱧ ᱜᱟᱯᱟ ᱫᱚ ᱚᱲᱟᱜ ᱨᱮᱜᱮ?
ᱵᱟᱝ ᱵᱟᱝ ᱚᱲᱟᱜ ᱨᱮᱫᱚ ᱵᱟᱝ ᱱᱤᱛᱚᱜ ᱵᱟᱡᱟᱨ ᱨᱮᱜᱮ ᱦᱮᱱᱟᱜ ᱠᱟᱫᱤᱧᱟ
ᱚ ᱦᱚ ᱡᱟᱹᱯᱩ ᱫᱮᱜᱽ-ᱟᱭ ᱟᱯᱮ ᱥᱮᱫ ᱫᱚ ᱥᱮ ᱵᱟᱝ?
ᱡᱟᱹᱯᱩᱫ ᱟᱫᱚ ᱡᱟᱹᱯᱩᱫ ᱟᱠᱟᱫᱟᱭ ᱢᱮᱱᱠᱷᱟᱱ ᱡᱟᱦᱟᱸ ᱫᱚ ᱡᱟᱹᱯᱩᱫ ᱯᱩᱫ ᱨᱮ ᱫᱟᱜᱽ ᱡᱟᱦᱟ ᱠᱚ ᱤᱭᱟᱹ ᱪᱮᱜ ᱠᱚ ᱞᱟᱹᱭᱟ ᱱᱦᱮ ᱜᱩᱞᱦᱤ ᱠᱟᱫᱟᱭ ᱥᱮ ᱪᱮ ᱜᱚᱴᱟ ᱵᱟᱠᱚ ᱞᱟᱹᱭᱟ ᱱᱟᱜ ᱵᱮᱲᱟ ᱵᱟᱭ ᱫᱤᱥᱟᱹᱜ ᱠᱟᱱᱟ ᱵᱟᱡᱟᱜ ᱠᱟᱱᱟ ᱢᱮᱱᱛᱮ ᱚᱠᱛᱚ ᱜᱮ ᱵᱟᱝ
ᱚ ᱦᱚᱸ
ᱢᱟᱱᱮ ᱫᱟᱜ ᱡᱟᱹᱯᱩᱫ ᱫᱚ ᱟᱹᱣᱨᱤᱭᱟᱜᱼᱟᱭ ᱟᱨᱠᱤ ᱚᱝᱠᱟ ᱟᱫᱚ ᱟᱞᱮ ᱥᱮᱫ ᱫᱚ ᱪᱟᱥ ᱪᱟᱥ ᱨᱮᱱᱟᱜ ᱛᱚ ᱪᱟᱥ ᱫᱚ ᱵᱟᱹᱱᱩᱜ ᱠᱟᱫᱟ ᱟᱫᱚ ᱚᱱᱮ ᱱᱤᱭᱟᱹ ᱫᱚ
ᱵᱟᱡᱟᱨ ᱫᱚ ᱵᱟᱝ?
ᱵᱟᱡᱟᱨ ᱦᱚᱸ ᱵᱚᱴᱷᱮ ᱟᱹᱛᱳ ᱫᱤᱥᱚᱢ ᱨᱮᱦᱚᱸ ᱫᱚᱢ ᱢᱤᱫ
ᱫᱚᱢᱮ?
ᱥᱚᱢᱨ ᱢᱤᱱᱤ ᱢᱤᱱᱤ ᱫᱟᱢᱢᱟᱨᱥᱟᱞ
ᱵᱟᱹᱞᱤᱧ ᱵᱩᱡᱷᱟᱹᱜ ᱠᱟᱱᱟ ᱯᱟᱞᱮ ᱚᱱᱟᱫᱚ
ᱫᱟᱜᱽ ᱫᱟᱜᱽ ᱠᱚ ᱵᱩᱨᱤᱝ ᱠᱟᱛᱮᱜ ᱠᱚ ᱨᱟᱠᱟᱵ ᱫᱚ ᱚᱱᱟ ᱪᱮᱫ ᱠᱚ ᱢᱮᱛᱟᱜᱼᱟ?
ᱪᱮᱫ ᱠᱚ ᱢᱮᱛᱟᱜᱼᱟ ᱟᱞᱮ ᱥᱮᱫ ᱫᱚ?
ᱚᱱᱟ ᱜᱮ ᱥᱮᱹᱧ ᱞᱟᱹᱭ ᱫᱟ᱾ ᱟᱯᱮ ᱡᱟᱦᱟᱸ ᱥᱚᱦᱚᱨ ᱵᱟᱡᱟᱨ ᱨᱮ ᱦᱮᱱᱟᱜ ᱟᱠᱟᱫ ᱯᱮ ᱫᱚ ᱫᱟᱜ ᱫᱚ ᱚᱠᱟ ᱠᱷᱚᱱᱟᱜ ᱠᱚ, ᱪᱮᱫ ᱛᱮ ᱠᱚ ᱨᱟᱠᱟᱵ? ᱫᱚ ᱴᱟᱭᱤᱢ ᱴᱮᱵ ᱨᱮᱱᱟᱜ ᱠᱟᱜ ᱛᱟᱯᱮᱭᱟ ᱴᱮᱝᱠᱤ ᱨᱮ ᱨᱟᱠᱟᱵ ᱟᱯᱮᱭᱟ ᱫᱟᱜ᱾
ᱪᱮᱫ ᱛᱮᱞᱮ ᱨᱟᱠᱟᱵᱟ ᱵᱟᱝ, ᱟᱞᱮ ᱫᱚ ᱢᱚᱴᱚᱨ ᱞᱮ ᱞᱟᱹᱭᱟ᱾
ᱦᱳᱭ ᱦᱳᱭ ᱦᱳᱭ ᱚᱱᱟ ᱢᱚᱴᱚᱨ ᱜᱮ᱾ ᱟᱫᱚ ᱚᱱᱟ ᱫᱚ ᱪᱮᱫ ᱞᱮᱠᱟᱱ ᱢᱚᱴᱚᱨ ᱛᱚ ᱱᱟᱱᱟ ᱦᱩᱱᱟᱹᱨ ᱢᱚᱴᱚᱨ ᱛᱟᱦᱮᱱᱟ᱾
ᱦᱳᱭ ᱦᱳᱭ ᱦᱳᱭ᱾
ᱦᱮᱸ᱾
ᱟᱫᱚ ᱦᱮᱸ ᱚᱱᱟᱛᱮ ᱟᱹᱰᱤ ᱢᱚᱸᱡᱽ ᱟᱞᱮ ᱥᱮᱫ ᱫᱚ ᱫᱟᱜ ᱥᱩᱨ ᱨᱮᱜᱮ ᱧᱟᱢᱚᱜᱼᱟ᱾ ᱟᱥᱤ ᱱᱚᱵᱵᱳᱭ ᱯᱷᱩᱴ ᱠᱷᱟᱱ ᱜᱮ ᱧᱟᱢᱚᱜ ᱫᱚᱢᱮ᱾ ᱵᱳᱨᱤᱝ ᱛᱮ ᱢᱟᱦᱟᱸ᱾ ᱟᱪᱪᱷᱟ ᱵᱳᱨᱤᱝ ᱫᱚ ᱪᱮᱫ ᱯᱮ ᱞᱟᱹᱭᱟ ᱛᱟᱦᱞᱮ ᱟᱯᱮ ᱫᱚ?
ᱦᱩᱸ ᱵᱳᱨᱤᱝ ᱜᱮᱞᱮ ᱞᱟᱹᱭᱟ ᱟᱞᱮ ᱦᱚᱸ᱾
ᱟᱪᱪᱷᱟ ᱟᱨ ᱤᱭᱟᱹ ᱥᱴᱮᱴ ᱫᱚ ᱚᱠᱟ ᱠᱟᱱ ᱛᱟᱢᱟ ᱢᱟᱥᱮ ᱞᱟᱹᱭ ᱢᱮ᱾
ᱳᱲᱤᱥᱟ᱾
ᱟᱪᱪᱷᱟ ᱚᱱᱟ ᱦᱚᱛᱮᱡ ᱛᱮᱜᱮ ᱟᱹᱰᱤ ᱨᱚᱲ ᱠᱚ ᱵᱷᱠᱟᱨᱚᱜ ᱠᱟᱱᱟ ᱵᱟᱝ?
ᱦᱩᱸ ᱟᱯᱮ ᱫᱚ ᱯᱟᱞᱮ ᱡᱟᱨᱠᱷᱚᱱᱰ?
ᱵᱟᱝ ᱚᱸ᱾
ᱵᱮᱝᱜᱚᱞ?
ᱯᱟᱨᱚ ᱮᱸᱻ ᱡᱟᱭᱦᱳᱠ ᱟᱻ ᱱᱤᱭᱟᱹ ᱫᱷᱟᱣ ᱢᱟ ᱮ ᱱᱚᱰᱮ ᱟᱯᱮ ᱱᱚᱣᱟ ᱥᱴᱮᱴ ᱨᱮᱱ ᱦᱚᱲ ᱥᱟᱶᱛᱮ ᱤᱧ ᱦᱤᱛᱚᱜ ᱜᱟᱞᱢᱟᱨᱟᱣ ᱨᱮᱱᱟᱜ ᱫᱟᱣᱤᱧ ᱧᱟᱢ ᱠᱟᱫᱟ, ᱦᱮᱸ ᱥᱮ ᱵᱟᱝ? ᱚᱱᱮ ᱡᱷᱟᱲᱠᱷᱚᱱᱰ ᱟᱨ ᱟᱥᱟᱢ ᱫᱚ ᱜᱟᱞᱢᱟᱨᱟᱣ ᱦᱩᱭ ᱠᱟᱱ ᱜᱮᱭᱟ, ᱦᱮᱸ ᱥᱮ? ᱚᱱᱟ ᱦᱚᱛᱮ ᱛᱮᱜᱮ ᱛᱚ ᱱᱟᱥᱮ ᱵᱷᱮᱜᱟᱨ ᱧᱚᱜ ᱟᱸᱡᱚᱢᱚᱜ ᱠᱟᱱ ᱜᱮᱭᱟ᱾
ᱟᱯᱮ ᱫᱚ ᱡᱷᱟᱲᱴᱨᱠᱷᱚᱱᱰ ᱫᱚ ᱵᱟᱝ ᱜᱮ ᱛᱚᱵᱮ?
ᱮᱠᱟᱞ ᱡᱷᱟᱲᱠᱷᱚᱱ ᱫᱚ ᱥᱳᱨ ᱧᱚᱜ ᱜᱮᱭᱟᱞᱮ ᱟᱨᱠᱤ ᱟᱞᱮ ᱠᱷᱚᱱᱟᱜ ᱦᱳᱭᱛᱚ ᱥᱟᱴ ᱠᱤᱞᱳᱢᱤᱴᱟᱨ ᱰᱤᱥᱴᱮᱱ᱾ ᱡᱷᱟᱲᱠᱷᱚᱱ ᱫᱚ ᱦᱟᱸᱜ᱾
ᱛᱟᱦᱞᱮ ᱪᱮᱫ ᱟᱨ ᱢᱮᱱᱟᱜᱼᱟ, ᱵᱮᱝᱜᱚᱞ ᱢᱮᱱᱟᱜᱼᱟ ᱚᱭᱮᱥᱴ ᱵᱮᱝᱜᱚᱞ᱾
ᱚᱱᱟ ᱜᱮᱛᱩᱧ ᱞᱟᱹᱭᱫᱟ ᱵᱮᱝᱜᱚᱞ ᱜᱮᱛᱩᱧ ᱞᱟᱹᱭ ᱠᱮᱫᱟ ᱤᱧ ᱫᱚ᱾
ᱟ ᱟᱯᱮ ᱫᱚ ᱵᱮᱝᱜᱚᱞ ᱛᱟᱦᱚᱞᱮ ᱵᱟᱝ?
ᱦᱳᱭ᱾ ᱡᱟᱭᱦᱳᱠ, ᱟᱯᱮ ᱥᱮᱱ ᱪᱮᱫ ᱞᱮᱠᱟ ᱛᱟᱦᱚᱞᱮ ᱟᱨ ᱞᱟᱭ ᱞᱟᱠᱪᱟᱨ ᱟᱹᱨᱤᱪᱟᱹᱞᱤ ᱠᱚ?
ᱟ ᱨᱟᱛ ᱠᱚ ᱦᱩᱭᱩᱜ ᱠᱟᱱᱟ ᱡᱳᱨ ᱠᱚ ᱵᱷᱤᱲᱮᱜᱼᱟ᱾
ᱟᱪᱪᱷᱟ᱾
ᱟᱞᱮ ᱴᱷᱮᱱ ᱦᱚᱸ ᱦᱩᱭᱩᱜ ᱠᱟᱱᱟ᱾
ᱚᱯᱮ ᱴᱷᱮᱱ ᱦᱚᱸ ᱵᱟᱝ?
ᱦᱩᱸ᱾
ᱟᱪᱪᱷᱟ᱾
ᱟᱫᱚ ᱟᱹᱰᱤ ᱡᱳᱨ ᱵᱷᱤᱲ, ᱵᱷᱤᱰᱭᱳ ᱠᱚᱨᱮ ᱵᱤᱱ ᱧᱮᱞ ᱵᱟᱲᱟᱭ ᱜᱮᱭᱟ ᱯᱟᱞᱮᱱ ᱧᱮᱞ ᱵᱟᱲᱟᱭ ᱵᱤᱱ ᱱᱟᱜ᱾ ᱪᱮᱫ ᱞᱮᱠᱟ ᱨᱟᱛᱷᱮ ᱭᱟᱛᱨᱟ ᱦᱩᱭᱩᱜᱼᱟ᱾
ᱦᱮᱸ ᱧᱮᱞ ᱫᱚ ᱧᱮᱞ ᱦᱩᱭ ᱠᱟᱱ ᱜᱮᱭᱟ ᱱᱟᱥᱮᱱᱟᱜ ᱵᱟᱝ ᱫᱚ ᱵᱟᱝ ᱟᱨ ᱟᱸᱡᱚᱢ ᱦᱚᱸ ᱟᱸᱡᱚᱢ ᱦᱩᱭ ᱠᱟᱱ ᱜᱮᱭᱟ᱾ ᱮᱸ ᱟᱫᱚ ᱵᱷᱤᱰᱤᱭᱳ ᱦᱚᱛᱮᱛ ᱛᱮ ᱟᱫᱚ ᱪᱟᱞᱟᱣ ᱢᱟ ᱪᱟᱞᱟᱣ ᱢᱟ ᱵᱟᱝᱞᱮ ᱪᱟᱞᱟᱣ ᱫᱟᱲᱮ ᱢᱤᱫᱴᱟᱝ ᱜᱟᱛᱮ ᱫᱚ ᱪᱟᱞᱟᱣ ᱞᱮᱱ ᱜᱮᱭᱟ ᱵᱷᱩᱵᱱᱮᱥᱥᱚᱨ ᱛᱮ ᱦᱮᱸᱥᱮ ᱚᱸᱰᱮ ᱰᱤᱯᱞᱳᱢᱟ ᱢᱮᱴᱮᱱ ᱠᱳᱨᱥ ᱵᱟᱝ ᱦᱩᱭᱩᱜ ᱠᱟᱱ ᱛᱮ ᱰᱤᱯᱞᱳᱢᱟ ᱠᱳᱨᱥ ᱮ ᱠᱚᱨᱟᱣᱜ ᱛᱟᱦᱮᱸ ᱟᱨᱠᱤ ᱞᱮᱝᱜᱩᱭᱮᱡᱽ
ᱦᱮᱸ ᱦᱩᱸ ᱦᱩᱸ
ᱦᱳᱭ ᱟᱨᱠᱤᱼᱼ ᱟᱫᱚ ᱠᱟᱹᱢᱤ ᱱᱟᱝᱥᱟ ᱛᱮ ᱦᱮᱱᱟᱜ ᱠᱟᱜ ᱢᱮᱭᱟ ᱥᱮ ᱚᱱᱟ ᱫᱚ ᱢᱟᱱᱮ ᱪᱮᱫ ᱠᱚ ᱞᱟᱜᱟᱜ-ᱟ ᱥᱚᱝᱥᱚᱫ ᱛᱚᱞ ᱥᱟᱯᱷᱟ ᱠᱟᱛᱮᱫ ᱚᱸᱰᱮ ᱜᱮ ᱦᱮᱱᱟᱜ ᱟᱠᱟᱫ ᱢᱮᱭᱟ ᱥᱮ ᱚᱠᱟ ᱞᱮᱠᱟ
ᱠᱟᱹᱢᱤ ᱞᱮᱠᱟ ᱱᱚᱝᱠᱟ ᱜᱮ ᱢᱟᱱᱮ ᱤᱭᱟᱹᱼᱼ ᱚᱞᱚᱜ ᱵᱟᱠᱷᱨᱟ ᱛᱮᱼᱼ
ᱚᱞ ᱵᱟᱠᱷᱨᱟ ᱛᱮ
ᱦᱳᱭ
ᱤᱧ ᱫᱩᱧ ᱞᱟᱹᱭ ᱜᱷᱟᱨᱚᱸᱡᱽ ᱥᱚᱝᱥᱟᱨ ᱵᱮᱱᱟᱣ ᱠᱟᱛᱮᱫ ᱯᱟᱞᱮᱱ ᱢᱮᱱᱟᱜ ᱟᱠᱟᱫ
ᱵᱟᱝ ᱜᱮ
ᱤᱧ ᱫᱚ ᱯᱩᱭᱞᱳ ᱫᱚ ᱚᱱᱠᱟ ᱜᱤᱧ ᱢᱚᱱᱮ ᱠᱮᱫᱟ ᱦᱮᱸ ᱥᱮ ᱚᱱᱟ ᱦᱟᱹᱛᱮ ᱢᱤᱫ ᱫᱷᱟᱣ ᱤᱧ ᱠᱩᱞᱤ ᱠᱮᱫ ᱢᱮᱭᱟ ᱞᱟᱹᱭ ᱫᱤᱧ ᱠᱟᱹᱢᱤ ᱜᱚᱲᱚ ᱦᱮᱸ ᱥᱮ ᱯᱮᱲᱟ ᱦᱤᱨᱤ ᱞᱮᱠᱟ ᱪᱟᱞᱟᱣ ᱾
ᱵᱟᱝ ᱜᱮ ᱟᱫᱚ ᱚᱱᱟ ᱚᱱᱟ ᱜᱮ ᱞᱟᱹᱭ ᱠᱮᱜᱼᱟ ᱡᱮ ᱤᱭᱟᱹᱼᱼ ᱩᱱᱟᱹᱜ ᱫᱟᱭᱤᱛᱛᱚ ᱩᱛᱟᱹᱨ ᱫᱚᱼᱼ ᱵᱟᱝ ᱤᱫᱤ ᱦᱩᱭ ᱠᱟᱱᱟ ᱡᱟᱦᱟᱸ ᱠᱤ ᱯᱷᱮᱢᱤᱞᱤ ᱨᱮ ᱯᱩᱨᱟᱹ ᱤᱭᱟᱹ ᱩᱛᱟᱹᱨ ᱜᱮ ᱢᱟᱱᱮ ᱡᱟᱹᱨᱩᱨᱤ ᱜᱮ ᱦᱳᱭ᱾
ᱴᱷᱤᱠ ᱴᱷᱤᱠ ᱦᱮᱸ ᱟᱫᱚ ᱤᱧ ᱦᱚᱸ ᱦᱚᱭᱛᱳ ᱩᱱᱟᱹᱜ ᱵᱟᱹᱧ ᱞᱩᱛᱩᱨ ᱟᱫᱟ ᱚᱱᱟ ᱨᱮ ᱦᱚᱭᱛᱚ ᱤᱧ ᱵᱟᱹᱧ ᱵᱷᱟᱵᱤ ᱛᱚ ᱵᱟᱝ ᱤᱧ ᱧᱮᱞ ᱞᱮᱫᱟ ᱡᱮ ᱪᱮᱫ ᱪᱤᱠᱟᱹ ᱥᱮ ᱪᱮᱫ ᱠᱟᱛᱷᱟ ᱞᱟᱹᱭ ᱦᱚᱪᱚᱭ ᱠᱮᱫᱟᱢ ᱢᱮᱱ ᱛᱮ᱾
ᱟᱸ ᱟᱨ ᱟᱯᱮ ᱟᱨ ᱚᱠᱟ ᱥᱟᱭᱤᱰ ᱚᱠᱟ ᱥᱟᱭᱤᱰ ᱠᱷᱚᱱ ᱢᱟᱱᱮ ᱠᱟᱹᱡ ᱫᱷᱟᱨᱟ ᱰᱤᱯᱷᱟᱨᱮᱱ ᱢᱟᱱᱮ ᱵᱷᱮᱜᱟᱨ ᱵᱷᱮᱜᱟᱨ ᱫᱷᱟᱨᱟ ᱜᱮ ᱞᱤᱧ ᱵᱩᱡᱷᱟᱹᱣ ᱛᱟᱦᱮᱸᱱ ᱠᱟᱛᱷᱟ᱾
ᱟᱞᱮ ᱥᱮᱜ ᱨᱮᱱ ᱫᱚ ᱵᱷᱮᱜᱟᱨ ᱜᱮᱠᱚ ᱨᱚᱲᱟ ᱛᱚ ᱟᱫᱷᱟᱱ ᱟᱫᱷᱟᱱ ᱠᱚ ᱥᱟᱞᱟᱜ ᱫᱚ ᱛᱚ ᱵᱟᱹᱞᱤᱧ ᱵᱩᱡᱷᱟᱹᱣ ᱫᱟᱲᱮᱭᱟᱜ ᱫᱟ ᱢᱟᱱᱮ ᱟᱡ ᱪᱮᱫ ᱮ ᱢᱮᱱ ᱠᱮᱜᱼᱟ ᱟᱵᱮᱱ ᱟᱹᱞᱤᱧ ᱪᱮᱫ ᱞᱤᱧ ᱢᱮᱱ ᱠᱮᱫᱮᱜᱼᱟ ᱚᱱᱠᱟ ᱠᱚᱢ ᱠᱚᱢ ᱫᱷᱟᱨᱟ ᱦᱳᱭ ᱟᱫᱷᱟᱱ ᱟᱫᱷᱟᱱ ᱟᱫᱷᱟᱱ ᱚᱱᱠᱟ ᱤᱭᱟᱹ ᱠᱚ ᱛᱟᱦᱮᱸᱭ ᱮᱱᱟ ᱠᱟᱹᱡ ᱠᱟᱹᱡ ᱢᱟᱵᱚᱱ ᱢᱮᱥᱟᱭ ᱮᱫ ᱜᱮᱭᱟ᱾
ᱦᱳᱭ ᱴᱷᱤᱠ ᱴᱷᱤᱠ ᱟᱫᱚ ᱠᱟᱛᱷᱟ ᱫᱚ ᱱᱤᱭᱟᱹ ᱜᱤᱧ ᱞᱟᱹᱭᱟᱢ ᱠᱟᱱᱟ ᱚᱱᱟ ᱫᱚ ᱟᱞᱮ ᱦᱚᱸ ᱟᱞᱮ ᱥᱴᱮᱴ ᱨᱮᱜᱮ ᱟᱞᱮ ᱦᱚᱸ ᱵᱟᱝᱞᱮ ᱠᱟᱛᱷᱟ ᱵᱟᱝᱞᱮ ᱵᱟᱲᱟᱭ ᱦᱚᱫ ᱫᱟᱲᱮ ᱥᱮ ᱵᱟᱞᱮ ᱵᱟᱲᱟᱭ ᱵᱩᱡᱷᱟᱹᱣ ᱛᱤᱭᱳ ᱦᱚ ᱫᱟᱲᱮᱭᱟᱜᱼᱟ ᱟᱞᱮ ᱫᱚᱼᱼ ᱡᱟᱦᱟᱸ ᱟᱨ ᱢᱮᱫᱴᱟᱝ ᱦᱚᱱᱚᱛ ᱡᱟᱦᱟᱸ ᱵᱚᱱ ᱢᱮᱛᱟᱜ ᱠᱟᱱ ᱫᱚ ᱢᱟᱱᱮ ᱯᱚᱱᱚᱛ ᱠᱚᱨᱮ ᱦᱚᱱᱚᱛ ᱛᱚ ᱟᱨ ᱚᱱᱟ ᱦᱚᱱᱚᱛ ᱡᱟᱦᱟᱸ ᱠᱟᱛᱷᱟ ᱵᱚᱱ ᱞᱟᱹᱭᱫᱟ ᱢᱟᱱᱮ ᱡᱮᱞᱟ ᱤᱱᱟᱹ ᱦᱚᱸ ᱢᱮᱫᱴᱟᱝ ᱦᱟᱹᱴᱤᱧ ᱦᱮᱱᱟᱜ ᱟᱠᱟᱫᱟ ᱚᱱᱟ ᱫᱷᱟᱨᱮᱱ ᱦᱚᱲ ᱥᱟᱶ ᱛᱮᱦᱩᱧ ᱜᱟᱞᱢᱟᱨᱟᱣ ᱞᱮᱫᱟ ᱩᱱᱠᱩ ᱦᱚᱸ ᱜᱮ ᱥᱟᱱᱟᱢ ᱠᱟᱛᱷᱟ ᱵᱟᱝ ᱠᱚᱼᱼ ᱵᱩᱡᱷᱟᱹᱣ ᱦᱚᱫ ᱫᱟᱲᱮᱭᱟᱜᱼᱟ ᱢᱟᱱᱮ ᱠᱤᱪᱷᱩ ᱱᱟᱥᱮ ᱵᱷᱮᱜᱟᱨ ᱧᱚᱜ ᱜᱮᱠᱚ ᱨᱚᱲ ᱜᱮᱭᱟ ᱠᱚ ᱟᱨᱠᱤ ᱾
ᱦᱳᱭ ᱦᱳᱭ
ᱟᱫᱚ ᱚᱱᱟ ᱜᱤᱧ ᱞᱟᱹᱭᱫᱟ ᱟᱞᱮ ᱥᱴᱮᱴ ᱨᱮᱱ ᱦᱚᱲ ᱡᱩᱫᱤ ᱟᱞᱮ ᱛᱮᱜᱮ ᱟᱞᱮ ᱥᱟᱱᱟᱢ ᱦᱚᱲᱟᱜ ᱠᱟᱛᱷᱟ ᱵᱟᱠᱚ ᱵᱟᱲᱟᱭ ᱥᱟᱵ ᱥᱮ ᱥᱟᱵ ᱵᱟᱞᱮ ᱥᱟᱵ ᱠᱟᱲᱮᱭᱟᱜᱼᱟ ᱛᱟᱦᱞᱮ ᱟᱯᱮ ᱢᱟ ᱟᱨᱦᱚᱸ ᱵᱷᱮᱜᱟᱨ ᱟᱨᱦᱚᱸ ᱥᱴᱮᱴ ᱨᱮᱯᱮ ᱦᱟᱹᱴᱤᱧᱚᱜ ᱠᱟᱱᱟ ᱯᱮ ᱛᱟᱦᱚᱞᱮ ᱚᱱᱟᱼᱼ ᱨᱮ ᱥᱟᱺᱜᱤᱧ ᱤᱫᱤᱜ ᱜᱮᱭᱟ ᱥᱮ ᱵᱷᱟᱥᱟ ᱵᱤᱜᱽᱜᱟᱱ ᱥᱮ ᱵᱷᱟᱥᱟ ᱟ ᱢᱟᱱᱮ ᱯᱟᱹᱨᱥᱤ ᱥᱟᱬᱮᱥᱤᱭᱟᱹ ᱠᱚᱣᱟᱜ ᱡᱟᱦᱟᱸ ᱠᱟᱛᱷᱟ ᱞᱮᱠᱟ ᱛᱮ ᱡᱮ ᱵᱟᱨᱚ ᱠᱤᱢᱤ ᱥᱮ ᱵᱟᱨᱚ ᱠᱤᱞᱳᱢᱤᱴᱟᱨ ᱚᱱᱛᱚᱨ ᱚᱱᱛᱚᱨ ᱜᱮ ᱟᱵᱚᱣᱟᱜ ᱨᱚᱲ ᱞᱟᱭ ᱞᱟᱠᱪᱟᱨ ᱟᱹᱨᱤ ᱪᱟᱹᱞᱤ ᱫᱚ ᱥᱟᱱᱟᱢᱟᱜ ᱵᱚᱫᱚᱞ ᱤᱫᱤᱜ ᱠᱟᱱ ᱛᱟᱵᱚᱱᱟ ᱾ ᱦᱟᱞᱠᱟ ᱦᱟᱞᱠᱟ, ᱫᱚᱢᱮ ᱵᱟᱝ ᱨᱮᱦᱚᱸ ᱱᱟᱥᱮᱱᱟᱜ ᱢᱤᱫᱴᱟᱝ ᱵᱟᱲᱭᱟ ᱥᱮᱱᱴᱮᱱᱥ ᱡᱟᱦᱟᱸ ᱵᱚᱱ ᱢᱮ ᱛᱟᱜ ᱠᱟᱱ ᱫᱚ ᱚᱱᱟ ᱦᱚᱸ ᱦᱚᱭᱛᱳ ᱵᱷᱮᱜᱟᱨᱚᱜ ᱜᱮᱭᱟ, ᱥᱮ ᱪᱮᱜ ᱮᱢ ᱞᱟᱹᱭᱟ?
ᱦᱩᱸ ᱦᱩᱸ᱾
ᱟᱪᱪᱷᱟ ᱟᱪᱪᱷᱟ᱾
ᱟᱞᱮ ᱱᱚᱛᱮ ᱠᱷᱚᱱ ᱜᱮ ᱥᱟᱱᱛᱟᱲ ᱵᱷᱟᱥᱟ ᱠᱚ ᱟᱞᱮ ᱥᱮᱱ ᱱᱚᱛᱮ ᱠᱷᱚᱱ ᱜᱮ ᱢᱟᱱᱮ ᱪᱟᱞᱟᱣ ᱟᱠᱟᱱᱟ ᱾
ᱮᱸᱻ ᱦᱮᱡ ᱫᱚ ᱦᱮᱡ ᱟᱠᱟᱱᱟ ᱥᱮ ᱵᱟᱝ ᱤᱧ ᱵᱟᱰᱟᱭᱟ, ᱢᱮᱱᱠᱷᱟᱱ ᱫᱚ ᱡᱟᱦᱟᱸ ᱱᱚᱶᱟ ᱪᱤᱠᱤ ᱨᱮᱱᱟᱜ ᱠᱤᱼᱦᱳᱭ ᱚᱱᱟ ᱠᱟᱛᱷᱟ ᱚᱱᱟ ᱠᱟᱛᱷᱟ ᱜᱮ ᱦᱳᱭ ᱚᱱᱟ ᱠᱟᱛᱷᱟ ᱜᱤᱧ ᱞᱟᱹᱭ ᱦᱚᱪᱚᱭ ᱫᱟ, ᱡᱟᱦᱟᱸ ᱵᱷᱟᱥᱟ ᱠᱟᱛᱷᱟ ᱫᱚ ᱟᱵᱚ ᱫᱚ ᱱᱚᱣᱟ ᱫᱚ ᱵᱷᱟᱥᱟ ᱫᱚ ᱵᱚᱞᱛᱮ ᱪᱮᱫ ᱞᱮᱠᱟ ᱵᱷᱟᱥᱟ ᱫᱚ ᱚᱠᱟᱴᱟᱜ ᱵᱚᱱ ᱛᱟᱜ ᱠᱟᱱᱟ ᱱᱚᱜᱼᱚᱭ ᱡᱟᱦᱟᱸ ᱞᱟᱱ ᱨᱚᱲᱮᱫ ᱫᱚ ᱱᱚᱣᱟ ᱫᱚ ᱵᱷᱟᱥᱟ ᱟᱨ ᱡᱟᱦᱟᱸ ᱟᱢᱮᱢ ᱞᱟᱹᱭ ᱦᱚᱪᱚᱭᱫᱟ ᱡᱮ ᱩ ᱩᱛᱱᱟᱹᱣ ᱨᱮᱱᱟᱜ ᱠᱟᱛᱷᱟᱢ ᱞᱟᱹᱭᱮᱫ ᱠᱟᱱ ᱛᱟᱦᱮᱸᱫ, ᱨᱟᱹᱜᱷᱩᱱᱟᱛᱷ ᱢᱩᱨᱢᱩ ᱜᱚᱢᱠᱮᱭᱟᱜ ᱠᱟᱛᱷᱟ᱾ ᱚᱱᱟ ᱫᱚ ᱦᱳᱭᱳᱜ ᱠᱟᱱᱟ ᱢᱤᱫᱴᱟᱝ ᱟᱵᱚ ᱱᱚᱶᱟ ᱡᱟᱦᱟᱸ ᱵᱚᱱ ᱨᱚᱲ ᱠᱟᱱᱟ ᱵᱚᱱ, ᱱᱚᱶᱟ ᱨᱚᱲ ᱚᱠᱟ ᱞᱮᱠᱟᱛᱮ ᱚᱞ ᱠᱟᱛᱮ ᱵᱚᱱ ᱫᱚᱦᱚᱭᱟ᱾ ᱚᱱᱱᱟ ᱩᱱᱤ ᱫᱚᱭ ᱛᱮᱭᱟᱨ ᱠᱟᱫ ᱛᱟᱭᱟ, ᱴᱷᱤᱠ ᱥᱮ ᱦᱳᱭ ᱡᱟᱛᱮ ᱟᱵᱚ ᱱᱚᱶᱟ ᱢᱤᱥ ᱟᱱᱰᱟᱨᱥᱴᱮᱱᱰᱤᱝ ᱛᱟᱦᱮᱱ ᱛᱟᱵᱚᱱ ᱜᱮᱭᱟ ᱛᱚ, ᱟᱵᱚ ᱵᱚᱱ ᱵᱟᱲᱟᱭᱟ ᱡᱮ ᱚᱞᱪᱤᱠᱤ ᱵᱷᱟᱥᱟ ᱠᱚ ᱞᱟᱹᱭ ᱜᱮᱭᱟ ᱠᱚ᱾ ᱢᱮᱱᱠᱷᱟᱱ ᱚᱞᱪᱤᱠᱤ ᱫᱚ ᱵᱷᱟᱥᱟ ᱫᱚ ᱵᱟᱝ ᱠᱟᱱᱟ, ᱚᱱᱟ ᱫᱚ ᱥᱠᱨᱮᱯᱴ ᱠᱟᱱᱟ ᱵᱩᱡᱷᱟᱹᱣ ᱠᱮᱫᱟᱢ᱾
ᱦᱩᱸ ᱦᱩᱸ ᱾
ᱟᱹᱰᱤ ᱦᱚᱲ ᱚᱱᱠᱟ ᱜᱮ ᱞᱟᱹᱭ ᱛᱟᱵᱚᱱ ᱜᱮᱭᱟ ᱠᱚ, ᱟᱵᱚ ᱥᱮ ᱠᱷᱮᱨᱣᱟᱞ ᱦᱚᱯᱚᱱ ᱦᱚᱸ ᱵᱟᱠᱚ ᱵᱟᱰᱟᱭᱟ ᱡᱮ ᱚᱞ ᱪᱤᱠᱤ ᱵᱷᱟᱥᱟ ᱠᱟᱱᱟ ᱥᱮ ᱥᱠᱨᱤᱯᱴ ᱠᱟᱱᱟ ᱢᱮᱱᱛᱮ᱾ ᱦᱳᱭ ᱥᱮ, ᱡᱟᱭᱦᱳᱠ ᱟᱫᱚ ᱚᱱᱟᱜᱮ ᱦᱮᱸ᱾
ᱢᱮᱱᱮᱜ ᱟᱹᱧ ᱚᱠᱛᱚ ᱠᱚ ᱦᱳᱭ ᱡᱟᱣᱨᱟᱜ ᱠᱟᱱᱟ ᱵᱟᱹᱭ ᱵᱟᱹᱭᱛᱮ, ᱦᱚᱸᱻ᱾
ᱟᱪᱪᱷᱟ ᱦᱚᱸ ᱛᱚ ᱟᱢ ᱢᱟ ᱛᱟᱦᱚᱞᱮ ᱟᱢ ᱵᱟᱨᱮ ᱢᱮᱫ ᱫᱷᱟᱣ ᱠᱚᱞ ᱢᱮ᱾
ᱮᱸ ᱵᱟᱭ ᱪᱟᱞᱟᱜ ᱠᱟᱱᱟ ᱪᱮᱫ ᱪᱚ, ᱴᱨᱟᱭ ᱜᱮᱞᱟ
ᱟᱢ ᱴᱨᱟᱭ ᱞᱮᱜᱟ ᱟᱫᱚ ᱤᱧᱤᱧ ᱮᱢᱟᱢᱟ ᱛᱚ ᱛᱚᱵᱮ ᱥᱮ ᱛᱚ ᱾ ᱦᱮᱸ᱾
ᱦᱳ ᱦᱳ ᱢᱟ᱾